ᱦᱩᱸ ᱡᱚᱦᱟᱨ ᱛᱟᱦᱞᱮ ᱜᱚᱝᱠᱮ ᱚᱠᱟ ᱨᱮ ᱢᱮᱱᱟᱜ ᱵᱤᱱᱟ?
ᱜᱚᱝᱠᱮ ᱦᱚᱜᱼᱚᱭ ᱱᱤᱛᱳᱜ ᱫᱚ ᱠᱮᱞᱟᱯ ᱚᱲᱟᱜ ᱥᱮᱫ ᱨᱮ ᱾
ᱟᱨ ᱛᱷᱟᱞᱮ ᱚᱝᱠᱮ ᱛᱟᱦᱞᱮ ᱪᱮᱜ ᱠᱚᱵᱤᱱ ᱪᱤᱠᱟᱹ ᱵᱟᱲᱟᱭ ᱫᱟ?
ᱜᱚᱝᱠᱮ ᱱᱤᱭᱟᱹ ᱜᱷᱟᱹᱲᱤᱡ ᱫᱚ ᱦᱚᱜᱼᱚᱭ ᱨᱚᱦᱚᱭ ᱜᱮ ᱨᱚᱦᱚᱭ ᱵᱟᱲᱟ ᱦᱩᱭᱩᱜ ᱠᱟᱱᱟ᱾ ᱨᱚᱦᱚᱭ ᱠᱚ ᱟᱹᱣᱨᱤ ᱪᱟᱵᱟᱜᱼᱟ᱾
ᱨᱚᱦᱚᱭ ᱠᱚ ᱟᱞᱚᱵᱤᱱ ᱟᱹᱣᱨᱤ ᱵᱤᱱ ᱪᱟᱵᱟᱭᱟ?
ᱦᱳᱭ ᱜᱚᱝᱠᱮ ᱛᱟᱯᱚᱨᱮ ᱢᱤᱫ ᱵᱟᱨ ᱢᱤᱫ ᱵᱟᱨ ᱨᱚᱦᱚᱭ ᱵᱟᱲᱟ ᱦᱩᱭᱩᱜ ᱠᱟᱱᱟ᱾ ᱛᱚᱞᱟ ᱠᱚᱦᱚᱸ ᱟᱹᱣᱨᱤ ᱤᱭᱟᱜᱼᱟ᱾
ᱛᱷᱟᱞᱮ ᱜᱚᱝᱠᱮ ᱛᱟᱞᱮ ᱱᱟᱯᱟᱭ ᱜᱮᱭᱟ ᱵᱤᱱ ᱛᱚ?
ᱦᱩᱸ ᱱᱤᱭᱟᱹ ᱜᱷᱟᱹᱲᱤᱡ ᱫᱚ ᱱᱟᱯᱟᱭ ᱵᱟᱲᱟ ᱜᱮ᱾
ᱟᱪᱪᱷᱟ, ᱜᱚᱝᱠᱮ ᱛᱷᱟᱞᱮ ᱠᱷᱚᱵᱚᱨ ᱠᱚ ᱪᱮᱜᱠᱟ ᱞᱤᱧ ᱟᱸᱡᱚᱢᱮᱜ ᱫᱚ ᱚᱱᱛᱮ ᱪᱮᱫ ᱠᱚ ᱦᱩᱭᱩᱜ ᱠᱟᱱᱟ ᱵᱟᱝᱢᱟ ᱾
ᱦᱳᱭ ᱜᱚᱢᱠᱮ ᱱᱚᱛᱮ ᱵᱚᱞ ᱮᱱᱮᱡ ᱦᱩᱭᱩᱜ᱾ ᱦᱳᱭᱳᱜ ᱞᱟᱹᱜᱤᱫᱚᱜ ᱠᱟᱱᱟ ᱾ ᱦᱳᱭ ᱱᱚᱜᱼᱚᱭ ᱜᱟᱯᱟ ᱢᱤᱭᱟᱝ ᱜᱮ ᱟᱨ ᱵᱟᱥ ᱨᱮᱱᱟᱜ ᱾ ᱮᱠ ᱫᱩᱭ ᱛᱟᱨᱤᱠ᱾ ᱜᱚᱝᱠᱮ ᱛᱟᱞᱦᱮ ᱪᱮᱜ ᱦᱳᱭ ᱜᱚᱝᱠᱮ ᱚᱱᱟ ᱫᱚ ᱫᱷᱟᱢᱟᱠᱟ ᱠᱷᱮᱞ ᱜᱮ ᱠᱟᱱᱟ᱾ ᱥᱟᱛ ᱞᱟᱠᱷ ᱴᱟᱠᱟ ᱫᱷᱟᱢᱟᱠᱟ᱾
ᱟᱪᱪᱷᱟ ᱟᱪᱪᱷᱟ ᱜᱚᱝᱠᱮ ᱛᱟᱦᱞᱮ ᱢᱟ ᱟᱹᱰᱤ ᱧᱩᱛᱩᱢᱟᱱ ᱯᱞᱤᱭᱟᱨ ᱠᱚ ᱦᱤᱡᱩᱜ ᱫᱚ ᱾
ᱦᱳᱭ ᱜᱚᱝᱠᱮ ᱛᱟᱞᱦᱮ ᱵᱤᱱ ᱢᱚᱱᱮᱭᱟᱜ ᱠᱟᱱᱟ ᱥᱮ ᱪᱮᱫ ᱾
ᱦᱳᱭ ᱜᱚᱝᱠᱮ ᱛᱟᱞᱦᱮ ᱚᱸᱰᱮ ᱜᱮ ᱧᱟᱯᱟᱢ ᱫᱚ ᱦᱩᱭᱩᱜ ᱛᱟᱵᱚᱱᱟ ᱛᱟᱞᱮ
ᱛᱟᱞᱦᱮ ᱜᱚᱝᱠᱮ ᱟᱹᱵᱤᱱ ᱫᱚ ᱯᱟᱹᱭᱞᱳ ᱫᱤᱱ ᱵᱤᱱ ᱦᱤᱡᱩᱜ-ᱟ ᱥᱮ ᱫᱚᱥᱟᱨ ᱫᱤᱱ ᱵᱤᱱ ᱦᱤᱡᱩᱜ-ᱟ ᱾
ᱟᱹᱞᱤᱧ ᱫᱚ ᱯᱟᱹᱭᱞᱟᱹ ᱫᱤᱱ ᱜᱮᱞᱤᱧ ᱪᱟᱞᱟᱜ-ᱟ ᱜᱚᱝᱠᱮ ᱾
ᱟᱪᱪᱷᱟ ᱟᱪᱪᱷᱟ ᱾ ᱦᱳᱭ ᱜᱚᱢᱠᱮ ᱥᱮᱛᱟᱜ ᱥᱮᱛᱟᱜ ᱜᱮ ᱠᱷᱮᱞ ᱫᱚ ᱮᱛᱚᱦᱚᱵᱚᱜ ᱟᱻ ᱞᱟᱹᱭᱮᱜ ᱟᱠᱚ ᱛᱚ ᱾
ᱟᱪᱪᱷᱟ ᱟᱪᱪᱷᱟ ᱜᱚᱝᱠᱮ ᱢᱤᱫᱴᱟᱝ ᱠᱟᱛᱷᱟ ᱞᱤᱧ ᱠᱩᱞᱤ ᱵᱮᱱᱟ
ᱦᱟᱸ ᱞᱟᱹᱭ ᱵᱤᱱ ᱜᱚᱝᱠᱮ?
ᱜᱚᱝᱠᱮ ᱟᱹᱵᱤᱱᱟᱜ ᱢᱤᱫᱴᱟᱝ ᱵᱟᱝᱢᱟ ᱫᱩᱞᱟᱹᱲ ᱠᱟᱹᱦᱱᱤ ᱢᱮᱱᱟᱜ ᱫᱚ ᱚᱱᱟᱜᱮ ᱾ ᱠᱟᱹᱴᱤᱡ ᱡᱩᱫᱤ ᱵᱤᱱ ᱟᱸᱡᱚᱢ ᱠᱮᱞᱤᱧᱟ ᱾
ᱜᱚᱝᱠᱮ ᱟᱢ ᱜᱚᱝᱠᱮ ᱚᱱᱟ ᱫᱚ ᱢᱟᱱᱮ ᱛᱤᱥ ᱨᱮᱱᱟᱜ ᱵᱤᱱ ᱠᱩᱞᱤᱭᱮᱜ ᱞᱤᱧᱟᱹ ᱠᱟᱹᱴᱤᱡ ᱵᱤᱱ ᱫᱤᱥᱟᱹ ᱟᱹᱞᱤᱧ ᱠᱷᱟᱱ ᱵᱷᱟᱹᱜᱤ ᱠᱚᱜ ᱜᱮᱭᱟ ᱾
ᱟᱫᱚ ᱚᱱᱟ ᱫᱚ ᱯᱟᱹᱦᱤᱞᱟᱜ ᱜᱚᱝᱠᱮ ᱾
ᱚ ᱯᱟᱹᱦᱤᱞᱟᱜ ᱾
ᱯᱟᱦᱤᱞᱟᱜ ᱾ ᱤᱥᱠᱩᱞ ᱡᱤᱵᱚᱱ ᱨᱮᱱᱟᱜ ᱾
ᱤᱥᱠᱩᱞ ᱡᱤᱵᱚᱱ ᱨᱮᱱᱟᱜ ᱜᱚᱝᱠᱮ ᱚᱱᱟ ᱫᱚᱻ ᱦᱳᱭ ᱛᱟᱦᱮᱸ ᱫᱚ ᱛᱟᱦᱮᱸ ᱠᱟᱱᱟ ᱤᱥᱠᱩᱞ ᱞᱟᱭᱤᱯᱷ ᱨᱮ ᱛᱟᱦᱮᱸ ᱠᱟᱱᱟ ᱟᱫᱚ ᱾
ᱛᱟᱦᱚᱞᱮ ᱤᱧ ᱜᱚᱝᱠᱮ ᱛᱟᱦᱚᱞᱮ ᱛᱤᱱᱟᱹᱜ ᱫᱷᱟᱹᱵᱤᱡ ᱵᱤᱱ ᱫᱩᱞᱟᱹᱲ ᱞᱮᱫᱟ?
ᱜᱚᱝᱠᱮ ᱵᱮᱥᱤ ᱵᱮᱥᱤ ᱡᱷᱟᱹᱞ ᱫᱚ ᱵᱟᱝ ᱟᱫᱷᱩᱨᱟᱹ ᱨᱮᱜᱮ ᱪᱟᱵᱟᱭᱮᱱᱟ ᱟᱛᱨᱟ ᱦᱚᱨ ᱨᱮᱜᱮ ᱚᱱᱟ ᱫᱚ ᱪᱟᱵᱟᱭᱮᱱᱟ ᱜᱚᱢᱠᱮ ᱾
ᱚᱱᱮ ᱚᱱᱠᱟ ᱟᱛᱨᱟ ᱨᱮᱜᱮ ᱵᱤᱱ ᱪᱟᱵᱟ ᱠᱮᱫᱟ ᱾
ᱦᱳᱭ ᱜᱚᱢᱠᱮ ᱵᱮᱥᱤ ᱫᱤᱱ ᱵᱟᱝ ᱴᱤᱠᱟᱹᱣ ᱞᱮᱱᱟ ᱾
ᱵᱮᱥᱤ ᱫᱤᱱ ᱵᱟᱝ ᱴᱤᱠᱟᱹᱣ ᱞᱮᱱᱟ?
ᱦᱳᱭ ᱜᱚᱝᱠᱮ ᱾
ᱫᱩᱞᱟᱹᱲ ᱫᱚ ᱵᱟᱵᱤᱱ ᱜᱟᱵᱟᱱ ᱫᱟᱲᱮᱭᱟᱫᱟ?
ᱵᱟᱢ ᱵᱟᱹᱞᱤᱧ ᱜᱟᱵᱟᱱ ᱫᱟᱲᱮᱭᱟᱫᱟ ᱜᱚᱢᱠᱮ ᱵᱟᱞᱤᱧ ᱜᱟᱱ ᱫᱟᱲᱮᱭᱟᱫᱟ ᱾ ᱜᱟᱵᱟᱱ ᱮᱱᱮ ᱜᱟᱵᱟᱱ ᱜᱟᱵᱟᱱᱚᱜ ᱴᱟᱭᱤᱢ ᱠᱷᱟᱱ ᱜᱮ ᱡᱷᱚᱛᱚ ᱪᱟᱵᱟᱭᱮᱱᱟ ᱨᱟᱹᱯᱩᱫ ᱮᱱᱟ ᱨᱟᱹᱯᱩᱫ, ᱦᱳᱭ ᱦᱳᱭ ᱦᱳᱭ ᱾
ᱟᱨ ᱡᱟᱦᱟᱸᱭ ᱯᱟᱞᱮ ᱛᱷᱟᱹᱨᱤ ᱫᱟᱠᱟ ᱨᱮ ᱫᱷᱩᱲᱤ ᱠᱚ ᱮᱨᱟᱜ ᱛᱟᱵᱤᱱᱟ?
ᱵᱟᱝ ᱜᱚᱢᱠᱮ ᱚᱱᱠᱟ ᱫᱚ ᱵᱟᱹᱞᱤᱧ ᱫᱤᱥᱟᱹᱭᱮᱫ-ᱟ ᱛᱚ ᱡᱮ ᱛᱷᱟᱹᱨᱤ ᱫᱟᱠᱟ ᱨᱮ ᱫᱷᱩᱲᱤ ᱤᱨᱪᱤᱞ ᱞᱮᱠᱟ ᱚᱱᱠᱟ ᱠᱚᱫᱚ ᱵᱟᱹᱞᱤᱧ ᱫᱤᱥᱟᱹᱭᱮᱫ-ᱟ ᱛᱚ ᱾ ᱚᱱᱠᱟ ᱟᱹᱰᱤ ᱫᱤᱱᱟᱜ ᱠᱟᱛᱷᱟ ᱠᱟᱱᱟ ᱛᱚ ᱵᱷᱟᱜᱤ ᱞᱮᱠᱟ ᱢᱟᱱᱮ ᱱᱤᱛᱚᱜ ᱫᱚ ᱩᱭᱦᱟᱹᱨ ᱦᱚᱸ ᱵᱟᱝ ᱦᱤᱡᱩᱜ ᱠᱟᱱᱟ ᱾ ᱟᱨ ᱟᱪᱠᱟ ᱜᱮ ᱟᱹᱵᱤᱱ ᱵᱤᱱ ᱞᱟᱹᱭ ᱜᱚᱫ ᱠᱮᱜ-ᱟ ᱾
ᱢᱟ ᱟᱫᱚ ᱜᱚᱢᱠᱮ ᱟᱫᱚ ᱡᱩᱫᱤᱵᱤᱱ ᱞᱟᱹᱭ ᱠᱮᱭᱟ ᱟᱹᱞᱤᱧ ᱦᱚᱞᱤᱧ ᱟᱸᱡᱚᱢ ᱠᱮᱛᱟ ᱵᱤᱱᱟᱞᱤᱧ ᱟᱹᱵᱤᱱᱟᱜ ᱠᱟᱹᱦᱱᱤ ᱠᱚ ᱾
ᱦᱳᱭ ᱜᱚᱢᱠᱮ ᱚᱱᱟ ᱦᱚᱸᱵᱤᱱ ᱞᱟᱹᱭ ᱫᱚᱵᱤᱱ ᱞᱟᱹᱭ ᱠᱮᱫ ᱜᱮᱭᱟ ᱟᱫᱚ ᱢᱮᱱᱠᱷᱟᱱ ᱟᱹᱰᱤ ᱫᱤᱱ ᱜᱮ ᱦᱩᱭᱮᱱᱟᱛᱚ ᱦᱤᱲᱤᱧ ᱟᱠᱟᱜ-ᱟ ᱞᱤᱧ ᱾
ᱚᱱᱟ ᱠᱚ ᱢᱟᱱᱮ ᱢᱟᱨᱮ ᱠᱟᱛᱷᱟ ᱩᱭᱦᱟᱹᱨ ᱞᱮᱠᱷᱟᱱ ᱠᱤᱪᱷᱩ ᱫᱩᱠ ᱦᱚᱸ ᱵᱩᱡᱷᱟᱹᱜ-ᱟ ᱟᱨ ᱱᱟᱯᱟᱭ ᱦᱚᱸ ᱵᱩᱡᱷᱟᱹᱜ-ᱟ ᱾
ᱦᱳᱭ ᱜᱚᱢᱠᱮ ᱾
ᱟᱨ ᱛᱟᱦᱚᱞᱮ ᱜᱚᱢᱠᱮ ᱡᱚᱢ ᱵᱟᱲᱟ ᱠᱚᱫᱚ ᱦᱩᱭ ᱱᱟᱥᱮ ᱵᱟᱝ?
ᱜᱚᱝᱠᱮ ᱦᱟᱯᱮ ᱱᱤᱭᱟᱹ ᱜᱷᱟᱹᱲᱤᱡ ᱫᱚ ᱟᱣᱨᱤ ᱡᱚᱢ ᱦᱩᱭᱩᱜ-ᱟ ᱱᱚᱜ-ᱚᱭ ᱩᱛᱩ ᱠᱚᱠᱚ ᱪᱚᱸᱫᱟ ᱟᱠᱟᱫᱟ ᱾ ᱧᱮᱞ ᱦᱚᱴᱚ ᱦᱩᱭᱱᱟ ᱚᱲᱟᱜ ᱨᱮ ᱾
ᱟᱪᱪᱷᱟ ᱾
ᱟᱫᱚ ᱡᱚᱢ ᱦᱩᱭᱩᱜᱼᱟ ᱟᱨ ᱢᱤᱫ ᱜᱷᱟᱹᱲᱤ ᱠᱟᱛᱮᱫ ᱾ ᱜᱚᱝᱠᱮ ᱛᱟᱦᱚᱞᱮ ᱟᱵᱤᱱ ᱫᱚᱵᱤᱱ ᱡᱚᱢ
ᱵᱟᱝ ᱵᱟᱝ ᱟᱣᱨᱤ ᱞᱤᱧ ᱡᱚᱢᱟ, ᱟᱹᱞᱤᱧ ᱦᱚᱸ ᱾
ᱚ ᱾ ᱦᱮᱸ ᱜᱚᱢᱠ ᱪᱮᱫ ᱵᱤᱱ ᱞᱟᱹᱭᱮᱫ ᱛᱟᱦᱮᱸᱫ?
ᱜᱚᱝᱠᱮ ᱛᱟᱦᱚᱞᱮ ᱚᱲᱟᱜ ᱠᱚᱨᱮ ᱫᱚᱠᱚ ᱱᱟᱯᱟᱭ ᱜᱮᱭᱟ?
ᱦᱮᱸ ᱜᱚᱝᱠᱮ ᱱᱤᱭᱟᱹ ᱜᱷᱟᱹᱲᱤᱡ ᱫᱚ ᱚᱲᱟᱜ ᱠᱚᱨᱮ ᱱᱟᱯᱟᱭ ᱵᱟᱲᱟ ᱜᱮ ᱾ ᱱᱟᱯᱟᱭ ᱵᱟᱲᱟ ᱜᱮ ᱦᱮᱱᱟᱜ ᱠᱚᱣᱟ ᱢᱟᱸᱫᱟ ᱛᱷᱩᱢ ᱠᱚᱜᱮ ᱦᱚᱜᱼᱚ ᱱᱚᱝᱠᱟ ᱫᱟᱜ ᱮᱫᱟᱭ, ᱥᱤᱛᱩᱝ ᱫᱟᱭ ᱜᱚᱝᱠᱮ ᱦᱚᱜᱼ ᱱᱟ ᱠᱚᱜᱮ ᱛᱚ ᱾ ᱵᱟᱝ ᱥᱟᱦᱟᱣ ᱞᱟᱦᱟᱜ ᱠᱟᱱᱟ ᱵᱚᱦᱚᱜ ᱦᱟᱹᱥᱳ ᱠᱚ, ᱢᱟᱸᱫᱟ ᱠᱚ ᱾
ᱚ ᱾
ᱟᱨ ᱜᱚᱝᱠᱮ ᱟᱸᱡᱚᱢᱚᱜ ᱠᱟᱱᱟ ᱵᱟᱝᱢᱟ ᱦᱚᱥᱯᱤᱴᱟᱞ ᱠᱚᱨᱮ ᱫᱚ ᱫᱚᱢᱮ ᱜᱚᱢᱠᱮ ᱱᱤᱭᱟᱹ ᱜᱷᱟᱹᱲᱤᱡ ᱫᱚ ᱫᱚᱢᱮ ᱵᱷᱤᱲ ᱾ ᱨᱩᱜᱤ ᱠᱚ ᱫᱚᱦᱚ ᱨᱮᱱᱟᱜ ᱡᱟᱭᱜᱟ ᱠᱚ ᱵᱟᱹᱱᱩᱜᱼᱟ ᱾ ᱜᱚᱝᱠᱮ ᱦᱚᱸᱜᱼᱚ ᱱᱚᱝᱠᱟ ᱟᱸᱡᱚᱢᱚᱜ ᱠᱟᱱᱟ ᱛᱚ ᱦᱟᱸᱜ, ᱟᱫᱚ ᱦᱚᱥᱯᱤᱴᱟᱞ ᱥᱮᱫ ᱫᱚ ᱵᱟᱝ ᱪᱟᱞᱟᱣ ᱵᱟᱲᱟ ᱦᱩᱭᱩ ᱠᱟᱱᱟ ᱾
ᱟᱪᱪᱷᱟ ᱾ ᱦᱳᱭ ᱜᱚᱝᱠᱮ ᱦᱚᱥᱯᱤᱴᱟᱞ ᱠᱚᱨᱮ ᱫᱚ ᱱᱤᱭᱟᱹ ᱜᱷᱟᱹᱲᱤ ᱫᱚ ᱫᱚᱢᱮ ᱠᱚ ᱨᱩᱣᱟᱹ ᱦᱟᱹᱥᱩᱜ ᱠᱟᱱ ᱜᱮᱭᱟ ᱾ ᱦᱚᱥᱯᱤᱴᱟᱞ ᱠᱚᱨᱮ ᱦᱚᱸ ᱟᱹᱞᱤᱧ ᱫᱚᱞᱤᱧ ᱪᱟᱞᱟᱣ ᱵᱟᱲᱟ ᱜᱚᱫ ᱞᱮᱱᱟ ᱾ ᱛᱚ ᱟᱹᱰᱤ ᱜᱮ ᱚᱱᱮ ᱜᱤᱛᱤᱡ ᱫᱩᱲᱩᱵ ᱨᱮᱱᱟᱜ ᱡᱟᱭᱜᱟ ᱠᱚᱜᱮ ᱵᱟᱹᱱᱩᱜ-ᱟ ᱾
ᱟᱪᱪᱷᱟ ᱟᱪᱪᱷᱟ ᱾ ᱛᱟᱦᱞᱮ ᱜᱚᱝᱠᱮ ᱚᱱᱛᱮ ᱫᱚ ᱡᱟᱹᱯᱩᱫ ᱵᱟᱲᱟᱭᱮᱫᱟᱭ ᱥᱮ ᱵᱟᱝ?
ᱦᱚᱸ ᱜᱚᱝᱠᱮ ᱡᱟᱹᱯᱩᱫ ᱢᱟ ᱟᱹᱰᱤ ᱡᱳᱨ ᱜᱮ ᱡᱟᱹᱯᱩᱫ ᱮᱫᱟᱭ ᱾ ᱛᱮᱦᱮᱧ ᱢᱟ ᱥᱮᱛᱟᱜ ᱠᱷᱚᱱ ᱫᱚᱢᱮ ᱫᱟᱜ ᱵᱟᱲᱟ ᱠᱮᱫ ᱜᱮᱭᱟᱭ ᱾
ᱟᱪᱪᱷᱟ ᱟᱪᱪᱷᱟ ᱾
ᱟᱨ ᱜᱚᱝᱠᱮ ᱛᱟᱦᱚᱞᱮ ᱛᱤᱱᱟᱹᱜ ᱜᱟᱱ ᱵᱟᱠᱤ ᱢᱮᱱᱟᱜ ᱛᱟᱵᱤᱱᱟ ᱨᱚᱦᱚᱭ ᱠᱚ?
ᱜᱚᱢᱠᱮ ᱢᱮᱱᱟᱜ ᱜᱮᱭᱟ ᱜᱷᱩᱴᱩᱨᱞ ᱨᱮ ᱮᱠᱷᱚᱱᱳ ᱟᱢᱫᱟ ᱜᱮ ᱨᱚᱦᱚᱭ ᱜᱚᱢᱠᱮ ᱱᱤᱭᱟᱹ ᱵᱟ ᱠᱤ ᱢᱮᱱᱟᱜ ᱜᱮᱭᱟ ᱟᱨ ᱜᱚᱝᱠᱮ ᱢᱟᱱᱮ ᱛᱚᱞᱟ ᱠᱚᱦᱚᱸ ᱠᱟᱹᱴᱤᱡ ᱦᱩᱰᱤᱧ ᱧᱚᱜ ᱜᱮ ᱛᱟᱞᱤᱧᱟ ᱛᱚ ᱟᱫᱚ ᱦᱚᱸᱜ-ᱚᱭ ᱥᱮᱫᱤᱱ ᱜᱮᱞᱤᱧ ᱟᱪᱷᱟᱲᱟ ᱠᱟᱜ-ᱟ ᱚᱱᱟ ᱠᱚᱦᱚᱸ ᱟᱹᱣᱨᱤ ᱦᱟᱨᱟᱜ-ᱟ ᱟᱨ ᱚᱱᱟ ᱜᱷᱩᱴᱩ ᱦᱟᱥᱟ ᱛᱚ ᱠᱟᱹᱴᱤᱡ ᱞᱟᱴᱟ ᱦᱚᱸ ᱞᱚᱴᱟ ᱧᱚᱜ ᱜᱮᱭᱟ ᱜᱚᱝᱠᱮ ᱚᱱᱟ ᱠᱚᱦᱚᱸ ᱠᱟᱹᱴᱤᱡ ᱥᱟᱯᱷᱟ ᱵᱟᱲᱟ ᱦᱩᱭᱩᱜ-ᱟ ᱾ ᱟᱫᱚ ᱚᱱᱟ ᱠᱚᱦᱚᱸ ᱢᱟᱱᱮ ᱛᱚᱞᱟ ᱦᱟᱨᱟ ᱦᱟᱨᱟ ᱛᱮᱜᱮ ᱚᱱᱟ ᱦᱚᱸ ᱥᱟᱯᱟ ᱫᱚ ᱜᱟᱱᱚᱜ-ᱟ ᱦᱟᱸᱜ ᱾ ᱟᱫᱚ ᱚᱱᱟ ᱠᱷᱟᱹᱛᱤᱨ ᱜᱮ ᱚᱱᱟ ᱠᱚᱫᱚ ᱟᱹᱣᱨᱤ ᱨᱚᱦᱚᱭ ᱵᱟᱲᱟ ᱦᱩᱭᱩᱜ-ᱟ ᱥᱤ ᱠᱚᱦᱚᱸ ᱟᱹᱨᱤᱭᱟᱜ-ᱟ ᱾
ᱮᱱᱛᱮ ᱜᱚᱝᱠᱮ ᱛᱟᱦᱞᱮ ᱯᱟᱴᱟᱵᱤᱫᱟᱹ ᱫᱚ ᱱᱤᱭᱟᱹ ᱫᱷᱟᱣ ᱫᱚ ᱦᱩᱭᱩᱜ ᱟᱥᱮ ᱵᱟᱝ?
ᱦᱩᱸ ᱜᱚᱢᱠᱮ ᱱᱤᱭᱟᱹ ᱫᱷᱟᱣ ᱯᱟᱴᱟᱵᱤᱫᱟᱹ ᱦᱩᱭᱩᱜ ᱦᱩᱭᱩᱜ-ᱟ ᱵᱚᱪᱷᱚᱨ ᱦᱩᱭᱩᱜ-ᱟ ᱜᱚᱢᱠᱮ ᱟᱨ ᱵᱟᱝ ᱦᱩᱭ ᱞᱮᱱᱠᱷᱟᱱ ᱚᱱᱟ ᱦᱚᱸᱛᱚ ᱟᱹᱰᱤ ᱠᱷᱟᱨᱟᱯᱚᱜ-ᱟ ᱜᱚᱴᱟ ᱫᱤᱥᱚᱢ ᱨᱮᱱ ᱦᱚᱲ ᱠᱚ ᱧᱮᱧᱮᱞ ᱠᱚ ᱦᱤᱡᱩᱜ-ᱟ, ᱦᱩᱭᱩᱜ-ᱟ ᱜᱚᱢᱠᱮ ᱱᱤᱭᱟᱹ ᱫᱷᱟᱣ ᱦᱚᱸ ᱦᱩᱭᱩᱜ-ᱟ ᱾
ᱚ ᱚᱱᱟᱢᱟ ᱟᱵᱚ ᱥᱟᱱᱛᱟᱲ ᱠᱚᱣᱟᱜ ᱧᱩᱛᱩᱢᱟᱱ ᱯᱚᱨᱚᱵᱽ ᱠᱟᱱᱟ ᱾
ᱦᱚᱳᱭ ᱜᱚᱢᱠᱮ ᱥᱤᱞᱫᱟᱹ ᱯᱟᱛᱟ
ᱥᱤᱞᱫᱟᱹ ᱯᱟᱛᱟ ᱾
ᱛᱟᱦᱚᱞᱮ ᱜᱚᱝᱠᱮ ᱧᱮᱞ ᱫᱚᱵᱤᱱ ᱦᱮᱡ ᱵᱟᱲᱟ ᱟᱠᱟᱱᱟ ᱥᱮ ᱵᱟᱝ?
ᱦᱳᱭ ᱜᱚᱝᱠᱮ ᱪᱟᱞᱟᱣ ᱫᱚᱞᱤᱧ ᱪᱟᱞᱟᱣ ᱵᱟᱲᱟ ᱟᱠᱟᱱ ᱜᱮᱭᱟ ᱾
ᱟᱪᱪᱷᱟ ᱾
ᱟᱹᱰᱤ ᱡᱳᱨ ᱠᱚ ᱱᱮᱥ ᱚᱸᱰᱮ ᱫᱚ ᱪᱟᱞᱟᱣ ᱜᱮ ᱦᱩᱭᱩᱜ-ᱟ ᱜᱚᱝᱠᱮ᱾
ᱦᱚᱭ ᱦᱚᱭ ᱵᱚᱪᱷᱚᱨ ᱨᱮ ᱢᱤᱫ ᱫᱷᱟᱣ ᱥᱤᱞᱫᱟᱹ ᱯᱟᱛᱟ᱾
ᱥᱤᱞᱫᱟᱹ ᱯᱟᱛᱟ᱾ ᱱᱚᱣᱟ ᱫᱚᱻ ᱜᱚᱝᱠᱮ ᱦᱟᱱᱟ ᱥᱟᱠ ᱨᱟᱛ ᱞᱮᱠᱟᱱ ᱠᱟᱛᱷᱟ ᱟᱠᱟᱱ ᱫᱚ ᱜᱩᱡᱩᱜ ᱵᱟᱧᱪᱟᱣ ᱯᱚᱨᱚᱵᱽ᱾
ᱦᱳᱭ ᱜᱚᱝᱠᱮ ᱦᱳᱭ ᱮᱠᱫᱚᱢ ᱥᱟᱹᱨᱤ ᱠᱟᱛᱷᱟ ᱵᱤᱱ ᱞᱟᱹᱭ ᱠᱮᱫ-ᱟ ᱜᱚᱝᱠᱮ᱾
ᱜᱚᱝᱠᱮ ᱛᱟᱞᱦᱮ ᱟᱯᱮ ᱫᱚ ᱯᱮ ᱵᱟᱦᱟ ᱥᱚᱨᱦᱟᱭᱚᱜ ᱜᱮᱭᱟ ᱥᱮ ᱵᱟᱝ?
ᱦᱮᱸ ᱜᱚᱝᱠᱮ ᱵᱟᱦᱟ ᱥᱚᱨᱦᱟᱭ ᱠᱚ ᱡᱷᱚᱛᱚ ᱜᱮ ᱦᱩᱭᱩᱜ ᱜᱮᱭᱟ ᱵᱟᱦᱟ ᱥᱚᱨᱦᱟᱭ ᱠᱚ ᱦᱚᱸ ᱜᱚᱝᱠᱮ ᱟᱫᱚ ᱱᱮᱥ ᱫᱚ ᱞᱮ ᱦᱟᱸᱜ ᱞᱮ ᱜᱚᱝᱠᱮ ᱵᱟᱦᱟᱭ ᱮᱱᱟ ᱞᱮ ᱛᱚ᱾ ᱟᱫᱚ ᱜᱚᱢᱠᱮ ᱦᱟᱯᱮ ᱟᱨᱚ ᱜᱚᱝ ᱠᱮ ᱚᱱᱠᱟ ᱢᱚᱸᱬᱮ ᱥᱮᱨᱢᱟ ᱯᱚᱨ ᱠᱷᱟᱱ ᱜᱮ ᱦᱟᱸᱜ ᱢᱟᱸᱜ ᱢᱚᱸᱬᱮ ᱦᱩᱭᱩᱜ-ᱟ ᱛᱚ ᱦᱟᱸᱜ᱾
ᱟᱪᱪᱷᱟ ᱾
ᱦᱚᱸ ᱾
ᱚᱱᱟ ᱢᱟ ᱟᱵᱚᱱᱟᱜ ᱥᱟᱶᱛᱟ ᱥᱚᱢᱟᱡᱽ ᱨᱮᱱᱟᱜ ᱡᱤᱱᱤᱥ ᱠᱟᱱᱟ ᱜᱚᱝᱠᱮ ᱱᱚᱣᱟ ᱠᱚ ᱟᱫ ᱞᱮᱠᱷᱟᱱ ᱵᱚᱱ ᱟᱵᱚ ᱥᱟᱱᱛᱟᱲ ᱵᱚᱱ ᱟᱸᱫ ᱪᱟᱵᱟᱜ-ᱟ᱾
ᱮᱠᱫᱚᱢ ᱮᱠᱫᱚᱢ ᱮᱠᱫᱚᱢ ᱥᱟᱹᱨᱤ ᱠᱟᱛᱷᱟ ᱵᱮᱱ ᱠᱷᱩᱛᱤ ᱠᱟᱜ-ᱟ ᱜᱚᱝᱠᱮ ᱱᱚᱣᱟ ᱫᱚ᱾
ᱱᱚᱣᱟ ᱠᱚ ᱢᱮᱱᱟᱜ ᱛᱮ ᱟᱵᱚᱣᱟᱜ ᱢᱮᱱᱟᱜ ᱛᱟᱵᱚᱱᱟ ᱮᱠᱷᱚᱱᱳ᱾
ᱜᱚᱝᱠᱮ ᱱᱮᱛᱟᱨ ᱟᱨᱚ ᱧᱮᱞᱚᱸᱜ ᱠᱟᱱᱟ ᱱᱚᱜ-ᱚᱭ ᱟᱵᱚ ᱥᱟᱱᱛᱟᱲᱟᱜ ᱡᱮᱢᱚᱱ ᱦᱚᱜ-ᱚᱭ ᱢᱟᱸᱜᱢᱚᱬᱮ ᱠᱚᱨᱮᱜ ᱦᱮᱸ ᱡᱟᱦᱟᱸ ᱫᱚ ᱯᱟᱹᱦᱤᱞ ᱦᱟᱯᱲᱟᱢ ᱠᱚᱴᱷᱮᱱ ᱟᱸᱡᱚᱢ ᱦᱳᱭ ᱠᱟᱱᱟ ᱡᱟᱦᱟᱸ ᱫᱚ ᱯᱟᱹᱦᱤᱞ ᱫᱚ ᱠᱚ ᱞᱟᱹᱭᱟ ᱱᱚᱣᱟ ᱯᱚᱨᱚᱵᱽ ᱮᱱᱮᱡ ᱛᱮᱜᱮ ᱠᱚ ᱥᱮᱛᱟ ᱠᱟᱠᱚ ᱟᱸᱜᱟᱭᱟ ᱠᱚ ᱟᱸᱜᱟ ᱨᱮ ᱦᱚᱸ ᱠᱚ ᱮᱱᱮᱡᱟ ᱜᱚᱝᱠᱮ ᱱᱮᱛᱟᱨ ᱢᱟ ᱵᱟᱦᱟ ᱢᱟᱸᱜ-ᱢᱚᱸᱬᱮᱜ ᱠᱚ ᱨᱮ ᱦᱚᱸ ᱧᱮᱞᱚᱜ ᱠᱟᱱᱟ ᱜᱚᱝᱠᱮ ᱴᱟᱢᱟᱠ ᱛᱩᱱᱫᱟᱜ ᱫᱚ ᱢᱤᱫ ᱫᱷᱟᱨᱮ ᱠᱟᱛᱮᱜ ᱚᱠᱟ ᱨᱮ ᱜᱚᱝᱠᱮ ᱯᱳᱜᱨᱟᱢ ᱠᱚ ᱠᱚ ᱟᱹᱜᱩᱭᱮᱜ-ᱟ᱾
ᱚᱸ ᱱᱚᱣᱟ ᱫᱚ ᱟᱹᱰᱤ ᱥᱟᱹᱨᱤ ᱠᱟᱛᱷᱟ ᱵᱤᱱ ᱞᱟᱹᱭ ᱠᱮᱫᱟ ᱜᱚᱝᱠᱮ᱾
ᱦᱚᱜ-ᱚ ᱱᱚᱝᱠᱟ ᱧᱮᱞᱚᱜ ᱠᱟᱱᱟ ᱜᱚᱝᱠᱮ ᱠᱤᱱᱛᱩ ᱜᱚᱝᱠᱮ ᱱᱚᱣᱟ ᱫᱚ ᱟᱹᱞᱤᱧᱟᱜ ᱦᱤᱥᱟᱹᱵ ᱛᱮ ᱫᱚ ᱜᱚᱝᱠᱮ ᱱᱚᱣᱟ ᱫᱚ ᱵᱟᱝ ᱴᱷᱤᱠᱚᱸᱜ ᱠᱟᱱᱟ᱾
ᱦᱳᱭ ᱜᱚᱝᱠᱮ ᱱᱚᱣᱟ ᱢᱟ ᱵᱟᱝ ᱴᱷᱤᱠᱚᱸᱜ ᱠᱟᱱ ᱜᱮᱭᱟ᱾ ᱟᱫᱚ ᱪᱮᱜ ᱵᱤᱱ ᱪᱤᱠᱟᱹᱭᱟ ᱜᱚᱝᱠᱮ ᱟᱻᱵᱚ ᱢᱟᱹᱱᱢᱤ ᱜᱮᱵᱚᱱ ᱱᱚᱝᱠᱟ ᱪᱟᱵᱟ ᱟᱠᱟᱱᱟ᱾
ᱦᱳᱭ ᱜᱚᱝᱠᱮ ᱟᱨ ᱦᱟᱯᱮᱱ ᱫᱤᱱ ᱨᱮ ᱦᱟᱯᱮᱱ ᱫᱤᱱ ᱨᱮ ᱜᱤᱫᱽᱨᱟᱹ ᱠᱚᱦᱚᱸ ᱦᱮᱸ ᱜᱚᱲᱚᱢ ᱠᱚᱲᱟ ᱛᱟᱠᱚ ᱦᱚᱸ ᱦᱟᱯᱮᱱ ᱫᱤᱱ ᱨᱮ ᱱᱚᱜ-ᱚ ᱱᱚᱝᱠᱟ ᱡᱩᱫᱤ ᱟᱵᱚ ᱵᱟᱦᱟ ᱥᱚᱨᱦᱟᱭ ᱨᱮ ᱴᱟᱢᱟᱠ-ᱛᱩᱱᱫᱟᱜ ᱛᱮ ᱜᱮ ᱵᱟᱵᱚᱱ ᱨᱟᱹᱥᱠᱟᱹ ᱞᱮᱜ-ᱟ ᱦᱟᱯᱮᱱ ᱫᱤᱱ ᱨᱮ ᱛᱟᱞᱮ ᱩᱝᱠᱩ ᱜᱤᱫᱽᱨᱟᱹ ᱯᱤᱫᱽᱨᱟᱹ ᱠᱚ ᱫᱚ ᱛᱟᱦᱞᱮ ᱨᱩᱢ ᱚᱠᱛᱚ ᱫᱚ ᱠᱚ ᱦᱤᱲᱤᱧ ᱫᱚ ᱜᱚᱝᱠᱮ, ᱦᱚᱜ-ᱚ ᱱᱚᱝ ᱠᱟ ᱩᱱ ᱫᱚ ᱟᱫᱚ ᱢᱟᱭᱤᱠ ᱵᱮᱜᱚᱨ ᱪᱮᱫ ᱦᱚᱸ ᱵᱟᱠᱚ ᱪᱤᱱᱦᱟᱹᱣᱟ᱾
ᱥᱟᱶᱛᱟ ᱥᱚᱢᱟᱡᱽ ᱨᱮᱱᱟᱜ ᱡᱤᱱᱤᱥ ᱜᱮ ᱠᱚ ᱟᱸᱫ ᱪᱟᱵᱟᱭᱟ᱾
ᱟᱵᱚᱣᱟ ᱥᱟᱱᱛᱟᱲ ᱥᱚᱢᱟᱡᱽ ᱨᱮᱱᱟᱜ ᱡᱤᱱᱤᱥ ᱜᱮ ᱟᱸᱫ ᱪᱟᱵᱟᱜ ᱠᱟᱱ ᱫᱚ᱾
ᱟᱸ ᱜᱚᱝᱠᱮ ᱟᱹᱰᱤ ᱫᱟᱢᱟᱱ ᱠᱟᱛᱷᱟ ᱵᱤᱱ ᱞᱟᱹᱭ ᱠᱮᱫᱟ ᱜᱚᱝᱠᱮ᱾
ᱛᱟᱞᱦᱮ ᱜᱚᱢᱠᱮ ᱚᱱᱛᱮ ᱦᱚᱸ ᱚᱱᱠᱟ ᱜᱮ ᱦᱩᱭᱩᱜ ᱜᱮᱭᱟ᱾
ᱦᱳᱭ ᱜᱚᱝᱠᱮ ᱱᱚᱛᱮ ᱦᱚᱸ ᱱᱚᱝᱠᱟ ᱜᱮ ᱦᱩᱭᱩᱜ ᱜᱮᱭᱟ᱾
ᱜᱚᱴᱟ ᱫᱤᱥᱚᱢ ᱜᱮ ᱥᱚᱢᱟᱱ ᱟᱠᱟᱱᱟ ᱜᱚᱝᱠᱮ᱾
ᱜᱚᱴᱟ ᱫᱤᱥᱚᱢ ᱜᱮ ᱥᱚᱢᱟ ᱱᱟᱠᱟᱱᱟ ᱜᱚᱝᱠᱮ ᱟᱫᱚ ᱚᱠᱚᱭ ᱪᱮᱫ ᱵᱤᱱ ᱢᱮᱛᱟ ᱠᱚᱣᱟ ᱜᱚᱝᱠᱮ᱾
ᱦᱚᱭ
ᱟᱵᱚ ᱢᱟᱹᱱᱢᱤ ᱢᱟᱻ ᱵᱟᱵᱚᱱ ᱵᱩᱡᱷᱟᱹᱜ ᱜᱮᱭᱟ ᱥᱮ᱾
ᱦᱩ ᱦᱩ ᱚᱸ ᱵᱩᱡᱷᱟᱹᱣ ᱠᱟᱛᱮ ᱨᱮᱦᱚᱸ ᱵᱟᱠᱚ ᱵᱩᱡᱷᱟᱹᱜ ᱠᱟᱱ ᱫᱚ ᱜᱚᱝᱠᱮ᱾
ᱟᱫᱚ ᱚᱱᱟ ᱠᱷᱟᱹᱛᱤᱨ ᱜᱮᱛᱚ ᱟᱫᱚ ᱠᱚ ᱞᱟᱹᱭᱟ ᱟᱵᱚ ᱫᱚ ᱠᱟᱲᱟ ᱢᱟᱹᱱᱢᱤ᱾
ᱜᱚᱝᱠᱮ ᱱᱚᱣᱟ ᱫᱚ ᱠᱟᱲᱟ ᱢᱟᱹᱱᱢᱤ ᱠᱚ ᱞᱟᱹᱭ ᱠᱮᱫᱟ ᱡᱮ᱾ ᱠᱟᱲᱟ ᱢᱟᱹᱱᱢᱤ ᱢᱟᱱᱮ ᱚᱛᱷᱚᱪᱚ ᱚᱸᱰᱮ ᱧᱮᱞᱢᱮ ᱢᱮᱫ ᱛᱮᱜᱮ ᱧᱮᱞᱮᱭᱟᱭ᱾ ᱠᱤᱱᱛᱩ ᱟᱨᱚ ᱠᱟᱲᱟ ᱢᱟᱹᱱᱢᱤ ᱞᱟᱹᱭᱟᱹᱜ ᱠᱟᱱᱟ ᱠᱤᱱᱛᱩ ᱱᱚᱣᱟ ᱫᱚ ᱴᱷᱤᱠ ᱠᱟᱛᱷᱟ ᱫᱚ ᱵᱟᱝ᱾
ᱴᱷᱤᱠ ᱠᱟᱛᱷᱟ ᱫᱚ ᱵᱟᱝ ᱠᱟᱱᱟ ᱟᱪᱪᱷᱟ ᱜᱚᱝᱠᱮ ᱛᱟᱦᱚᱞᱮ ᱴᱷᱤᱠ ᱜᱮᱭᱟ᱾ ᱟᱹᱵᱤᱱ ᱥᱟ ᱨᱚᱲ ᱠᱟᱛᱮ ᱟᱹᱰᱤ ᱨᱟᱹᱥᱠᱟᱹ ᱞᱤᱧ ᱵᱩᱡᱷᱟᱹᱣ ᱠᱮᱫᱟ ᱜᱚᱝᱠᱮ᱾
ᱴᱷᱤᱠ ᱜᱮᱭᱟ ᱜᱚᱝᱠᱮ ᱢᱟ ᱛᱟᱦᱚᱞᱮ᱾
ᱢᱟ ᱛᱟᱦᱚᱞᱮ ᱡᱚᱦᱟᱨ ᱡᱚᱦᱟᱨ᱾
ᱦᱮᱸ ᱡᱚᱦᱟᱨ ᱜᱮ ᱜᱚᱝᱠᱮ᱾